ᱡᱚᱦᱟᱨ ᱜᱮ ᱦᱮᱸ ᱡᱚᱦᱟᱨ ᱜᱮ ᱦᱮᱸ,
ᱛᱟᱯᱚᱨᱮ ᱞᱟᱹᱭ ᱵᱤᱱ ᱚᱠᱟ ᱞᱮᱠᱟ ᱢᱮᱱᱟᱜ ᱵᱤᱱᱟ ᱵᱷᱟᱹᱜᱤ ᱜᱮᱛᱚ?
ᱦᱮᱸ ᱱᱟᱯᱟᱭ ᱜᱮ᱾
ᱚᱲᱟᱜ ᱠᱚᱨᱮ ᱦᱚᱸ ᱵᱷᱟᱜᱮ ᱜᱮ?
ᱦᱮᱸ ᱵᱷᱟᱜᱮ ᱜᱮ ᱾
ᱟᱪᱪᱷᱟ ᱾ ᱛᱟᱦᱚᱞᱮ ᱞᱟᱹᱭ ᱵᱤᱱ, ᱚᱠᱟ ᱥᱟᱛᱟᱢ ᱱᱤᱭᱮ ᱜᱟᱞᱚᱪ ᱞᱮᱠᱷᱟᱱ ᱵᱷᱟᱜᱤᱜ-ᱟ᱾
ᱡᱟᱦᱟᱱᱟᱜ ᱜᱮ ᱞᱟᱹᱭ ᱟᱵᱤᱱ ᱛᱚ,
ᱛᱟᱦᱚᱞᱮ ᱡᱟᱦᱟ ᱱᱚᱣᱟ ᱟᱨ ᱡᱚᱛᱚ ᱠᱤᱪᱷᱩ ᱱᱤᱭᱮ ᱜᱮ ᱜᱟᱞᱚᱪ ᱦᱩᱭᱩᱜ-ᱟ ᱥᱮ ᱪᱮᱫ ᱠᱚᱢ ᱠᱚᱢ ᱠᱟᱛᱮᱜ᱾
ᱛᱟᱦᱚᱞᱮ ᱪᱟᱥ ᱠᱟᱹᱢᱤ ᱫᱚ ᱚᱠᱟ ᱞᱮᱠᱟ ᱦᱩᱭᱩᱜ ᱠᱟᱱᱟ ᱟᱯᱮ ᱥᱮᱫ ᱫᱚ?
ᱟᱣᱨᱤ ᱦᱮᱸ-ᱮ ᱮᱛᱚᱦᱚᱵ ᱟᱠᱟᱱᱟ ᱢᱤᱫ ᱵᱟᱨ᱾ ᱤᱭᱟᱹ ᱠᱚᱨᱮᱜ ᱫᱚ ᱨᱚᱦᱚᱭ ᱦᱩᱭᱩᱜ ᱠᱟᱱᱟ, ᱟᱫᱚ ᱦᱮᱸ ᱚᱱᱟ ᱠᱚᱫᱚ ᱥᱟᱹᱛ ᱦᱩᱭ ᱟᱠᱟᱱᱟ ᱢᱮᱱᱠᱷᱟᱱ ᱚᱠᱟᱨᱮ ᱛᱚᱞᱟ ᱦᱟᱨᱟ ᱟᱠᱟᱱᱟ ᱩᱱᱠᱩ ᱫᱚᱠᱚ ᱨᱚᱦᱚᱭ ᱫᱟ, ᱟᱫᱚ ᱛᱚᱞᱟ ᱠᱚᱦᱚᱸ ᱟᱹᱣᱨᱤ ᱦᱟᱨᱟᱜ-ᱟ᱾ ᱠᱟᱹᱴᱤᱡ ᱠᱟᱹᱴᱤᱡ ᱜᱮᱭᱟ ᱛᱚ ᱫᱟᱜ ᱦᱚᱸ ᱛᱚ ᱱᱚᱜ-ᱚ ᱱᱚᱝᱠᱟ ᱫᱟᱜ ᱮᱫᱟᱭ ᱫᱟᱜ
ᱦᱳᱭ ᱫᱟᱜ ᱦᱚᱛᱚ ᱵᱚᱨᱥᱟ ᱴᱷᱤᱠ ᱢᱚᱛᱚ ᱵᱟᱝ ᱞᱟᱜᱟᱜ ᱠᱟᱱᱟ, ᱫᱟᱜ ᱫᱚ ᱫᱟᱜ ᱮᱫᱟᱭ ᱠᱤᱱᱛᱩ ᱵᱚᱨᱥᱟ ᱵᱟᱝ ᱞᱟᱜᱟᱜ ᱠᱟᱱᱟ ᱾
ᱦᱮᱸ ᱦᱮᱸ ᱚᱱᱠᱟᱭ ᱫᱟᱭ ᱛᱚ᱾
ᱡᱟᱦᱟᱸ ᱵᱟᱹᱭᱦᱟᱹᱲ ᱡᱟᱭᱜᱟ ᱚᱱᱟ ᱠᱚᱨᱮ ᱜᱮ ᱡᱳᱨ ᱧᱚᱜ ᱠᱟᱹᱴᱤᱡ ᱫᱟᱜ ᱧᱮᱞᱚᱜ ᱠᱟᱱᱟ ᱟᱨ ᱵᱟᱝᱠᱷᱟᱱ ᱫᱚ ᱟᱫᱚ ᱚᱱᱟ ᱠᱚᱫᱚ ᱵᱟᱹᱠᱤ ᱠᱚᱫᱚ ᱜᱷᱩᱴᱩ ᱜᱮᱭᱟ᱾
ᱦᱮᱸ ᱜᱷᱩᱴᱩ ᱨᱮᱫᱚ ᱫᱟᱜ ᱜᱮ ᱵᱟᱝ ᱞᱟᱜ
ᱛᱟᱦᱚᱞᱮ ᱱᱚᱣᱟ ᱥᱳᱥᱟᱞ ᱢᱤᱰᱤᱭᱟ ᱠᱚᱨᱮ ᱡᱟᱦᱟᱭ ᱡᱟᱦᱟ ᱯᱨᱳᱜᱨᱟᱢ ᱠᱚ ᱦᱳᱭᱳᱜ ᱠᱟᱱᱟ ᱚᱱᱟ ᱠᱚ ᱞᱤᱭᱮ ᱪᱮᱫ ᱵᱤᱱ ᱞᱟᱹᱭᱟ ᱛᱟᱦᱚᱞᱮ? ᱡᱮᱹ ᱯᱨᱳᱜᱨᱟᱢ ᱠᱚᱫᱚ ᱦᱳᱭ ᱴᱷᱤᱠ ᱜᱤᱭᱟ᱾ ᱥᱮ ᱵᱟᱹᱲᱤᱡ ᱜᱮ ᱡᱟᱦᱟᱸ ᱠᱚ ᱢᱟᱹᱭ ᱵᱟᱹᱵᱩ ᱛᱟᱠᱚ ᱟᱹᱰᱤ ᱡᱳᱨ ᱜᱮ ᱵᱟᱹᱲᱤᱡ ᱰᱟᱦᱟᱨ ᱥᱮᱫ ᱠᱚ ᱪᱟᱞᱟᱜ ᱠᱟᱱᱟ?
ᱟᱹᱞᱤᱧ ᱫᱚᱞᱤᱧ ᱢᱚᱱᱮᱭᱟ ᱱᱚᱣᱟ ᱠᱚᱫᱚ ᱵᱟᱝ ᱠᱚᱨᱟᱣ ᱜᱮ ᱵᱷᱟᱜᱮᱤᱭᱟ ᱪᱮᱫᱟᱜ ᱵᱟᱝ ᱥᱮ, ᱟᱰᱚ ᱠᱩᱫᱚ ᱟᱵᱚ
ᱟᱫᱚ ᱩᱱᱠᱩ ᱢᱟ ᱟᱪᱠᱟ ᱫᱚ ᱵᱟᱵᱚᱱ ᱵᱚᱱᱫᱚ ᱫᱟᱲᱮᱭᱟ ᱠᱚᱣᱟ᱾ ᱩᱱᱠᱩ ᱢᱟ ᱟᱪᱠᱟ ᱵᱟᱵᱚᱱ ᱵᱚᱱᱫᱚ ᱫᱟᱲᱮᱭᱟ ᱠᱚᱣᱟ᱾ ᱱᱤᱛᱚᱜ ᱫᱚ ᱟᱪᱠᱟ ᱞᱟᱹᱭ ᱞᱮᱠᱷᱟᱱ ᱛᱚ ᱩᱱᱠᱩ ᱫᱚ ᱵᱟᱵᱚᱱ ᱵᱚᱱᱫᱚ ᱫᱟᱲᱮᱭᱟᱠᱚᱣᱟ, ᱥᱮ ᱪᱮᱫ ᱵᱤᱱ ᱞᱟᱹᱭ ᱫᱟ?
ᱟᱨ ᱞᱟᱹᱭ ᱛᱮᱦᱚᱸ ᱩᱱᱠᱩ ᱵᱟᱝᱠᱚ ᱟᱸᱡᱚᱢᱟ ᱡᱮᱦᱮᱛᱩ ᱠᱚ ᱪᱟᱞᱟᱣ ᱯᱟᱹᱨᱠᱟᱹᱣ ᱟᱫᱚᱞᱤᱧ ᱞᱟᱹᱭᱟ ᱡᱮ ᱡᱟᱦᱟᱸ ᱵᱚᱱ ᱢᱟᱱᱮ ᱵᱮᱱ ᱯᱨᱳᱜᱨᱟᱢ ᱠᱚ ᱠᱚᱨᱟᱣ ᱫᱟ, ᱩᱱᱠᱩ ᱡᱩᱫᱤ ᱢᱟᱱᱮ ᱵᱟᱠᱚ ᱠᱚᱨᱟᱣ ᱞᱮᱠᱷᱟᱱ ᱥᱮ ᱢᱟᱱᱮ ᱠᱤᱪᱷᱩ ᱠᱤᱪᱷᱩᱛᱮ ᱠᱚᱢ ᱤᱫᱤᱜ ᱞᱮᱠᱷᱟᱱ ᱚᱱᱟᱫᱚ ᱪᱟᱵᱟᱜᱼᱟ ᱟᱨᱠᱤ ᱚᱱᱟ ᱦᱩᱸ᱾
ᱟᱫᱚ ᱩᱱᱠᱩ ᱫᱚ ᱠᱚᱨᱟᱣ ᱜᱮᱭᱟᱠᱚ ᱩᱱᱠᱩ ᱦᱚᱸ ᱟᱫᱚ ᱩᱱᱠᱩᱣᱟᱜᱫᱚ ᱴᱟᱹᱭᱤᱢ ᱠᱚ ᱯᱟᱞᱴᱟᱣ ᱦᱚᱪᱚ ᱦᱩᱭᱩᱜᱼᱟ᱾ ᱢᱟᱱᱮ ᱢᱤᱫ ᱧᱤᱫᱟᱹ ᱡᱟᱦᱟᱸ ᱦᱩᱭᱩᱜ ᱠᱟᱱ ᱛᱟᱦᱮᱸᱜ ᱥᱮᱪᱮᱫ?
ᱦᱩᱸ᱾
ᱚᱱᱟ ᱠᱚᱫᱚ ᱢᱤᱫ ᱧᱤᱫᱟᱹ ᱫᱚ ᱡᱮᱢᱚᱱ ᱵᱟᱝᱦᱩᱭᱩᱜ ᱢᱟ ᱚᱝᱠᱟ ᱜᱮ ᱠᱚᱨᱟᱣ ᱦᱚᱪᱚ ᱦᱩᱭᱩᱜᱼᱟ ᱩᱱᱠᱩ᱾ ᱛᱚ ᱵᱩᱡᱷᱟᱹᱣ ᱦᱩᱭᱩᱜᱼᱟ ᱢᱤᱫ ᱫᱷᱟᱣᱛᱮᱫᱚ ᱵᱟᱝᱠᱚ ᱵᱩᱡᱟᱹᱣ ᱜᱚᱫᱟ ᱛᱚ᱾ ᱱᱮᱛᱟᱨ ᱢᱟᱫᱚ ᱩᱱᱠᱩ ᱦᱚᱸ ᱵᱟᱝᱠᱚ ᱵᱩᱡᱮᱫ ᱦᱩᱞ ᱢᱟᱦᱟ ᱠᱚᱨᱮ ᱦᱚᱸ ᱥᱚᱦᱤᱛ ᱫᱤᱵᱚᱥ ᱨᱮᱦᱚᱸ ᱡᱮ ᱯᱨᱳᱜᱨᱟᱢ ᱠᱚ ᱠᱚᱨᱟᱣᱮᱫ ᱫᱚ᱾
ᱚᱱᱟ ᱫᱚ ᱵᱟᱝ ᱴᱷᱤᱠᱟ ᱪᱮᱫᱟᱜ ᱢᱟᱥᱮ ᱚᱱᱟᱫᱚ ᱩᱱᱠᱩ
ᱟᱫᱚ ᱯᱨᱳᱜᱨᱟᱢ ᱨᱮᱱᱟᱜ ᱟᱹᱰᱤ ᱤᱭᱟᱹ ᱢᱮᱱᱟᱜᱼᱟ, ᱥᱩᱫᱩ ᱥᱚᱦᱤᱫ ᱫᱤᱵᱚᱥ ᱨᱮ ᱪᱮᱫᱟᱜ ᱯᱨᱳᱜᱨ ᱠᱚᱟᱣ ᱦᱩᱭᱩ-ᱟ, ᱟᱨᱳ ᱟᱹᱰᱤ ᱠᱤᱪᱷᱩ ᱢᱮᱱᱟᱜᱼᱟ ᱦᱩᱞ ᱢᱟᱦᱟ ᱨᱮᱜᱮ ᱪᱮᱫᱟᱜ ᱯᱨᱳᱜᱨᱟᱢ ᱠᱚᱨᱟᱣ ᱦᱩᱭᱩᱜ-ᱟ? ᱜᱩᱨᱩ ᱜᱚᱝᱠᱮᱭᱟᱜ ᱡᱟᱱᱟᱢ ᱢᱟᱦᱟ ᱢᱮᱱᱟᱜᱼᱟ,
ᱦᱩᱸ᱾
ᱟᱨᱚ ᱟᱹᱰᱤ ᱠᱤᱪᱷᱩ ᱟᱵᱚᱨᱮᱱ ᱤᱭᱟᱹ ᱠᱚ ᱢᱮᱱᱟᱜ ᱠᱚᱜᱮᱭᱟ᱾ ᱩᱱᱠᱩᱣᱟᱜ ᱡᱟᱱᱟᱢ ᱢᱟᱦᱟ ᱠᱚᱨᱮᱜ ᱢᱮᱱᱟᱜᱼᱟ᱾ ᱦᱮᱸ ᱚᱱᱟ ᱠᱚᱫᱚ ᱵᱟᱝ ᱠᱚᱨᱟᱣ ᱠᱟᱛᱮᱜ ᱩᱱᱠᱩ ᱫᱚ ᱟᱫᱚ ᱦᱮᱞᱳ᱾
ᱟᱸᱡᱚᱢ ᱫᱟᱞᱤᱧ ᱞᱟᱹᱭᱟ
ᱚ ᱟᱪᱪᱷᱟ ᱟᱸᱡᱚᱢᱚᱜ ᱠᱟᱱᱟ᱾ ᱛᱟᱨᱯᱚᱨᱮ ᱚᱱᱟ ᱯᱨᱳᱜᱨᱟᱢ ᱠᱚ ᱠᱷᱚᱱ ᱚᱱᱟ ᱡᱟᱦᱟᱸ ᱵᱟᱹᱲᱤᱡ ᱡᱤᱱᱤᱥ ᱦᱩᱭᱩᱜ ᱠᱟᱱᱟ, ᱦᱩᱸ ᱡᱮ ᱪᱟᱹᱯᱟᱹᱨᱤ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱡᱟᱦᱟᱸᱭ ᱪᱷᱟᱹᱯᱟᱹᱨᱤ ᱠᱚ ᱞᱟᱹᱭᱚᱜ ᱞᱟᱹᱭ ᱦᱚᱪᱚᱜ ᱠᱟᱱᱟ ᱠᱚ ᱦᱩᱰᱤᱧ ᱦᱩᱰᱤᱧ ᱰᱮᱥ ᱠᱚᱠᱚ ᱦᱚᱨᱚᱜ ᱮᱫᱟ ᱮᱱᱮᱡ ᱵᱟᱲᱟᱭ ᱫᱟᱠᱚ,
ᱦᱩᱸ᱾
ᱚᱱᱟ ᱠᱚᱫᱚ ᱪᱮᱫ ᱵᱤᱱ ᱞᱟᱹᱭᱟ ᱡᱮ ᱩᱱᱠᱩ ᱩᱱᱠᱩ ᱫᱚ ᱪᱤᱠᱟᱹ ᱛᱮᱵᱚᱱ ᱥᱤᱠᱷᱱᱟᱹᱛ ᱫᱟᱲᱮᱭᱟᱠᱚᱣᱟ? ᱡᱮ ᱩᱱᱠᱩ ᱪᱤᱠᱟᱹ ᱛᱮᱵᱚᱱ ᱵᱩᱡᱷᱟᱹᱣ ᱫᱟᱲᱮᱭᱟᱠᱚᱣᱟ ᱡᱮ ᱩᱱᱠᱩ ᱠᱚ ᱵᱚᱱᱫᱚᱭᱟ ᱛᱟᱦᱚᱞᱮ᱾
ᱚᱱᱟ ᱫᱚ ᱚᱱᱮ ᱟᱥᱛᱮ ᱟᱥᱛᱮ ᱠᱚᱢ ᱦᱩᱭᱩᱜᱼᱟ ᱴ, ᱯᱨᱳᱜᱨᱟᱢ ᱴᱟᱜ ᱡᱟᱦᱟᱸ ᱨᱮ ᱢᱟᱱᱮ ᱡᱟᱦᱟᱸ ᱩᱯᱚᱞᱚᱠᱚ ᱞᱟᱦᱟ ᱛᱮᱫᱚ ᱢᱟᱱᱮ ᱯᱨᱳᱜᱨᱟᱢ ᱠᱚ ᱫᱚᱦᱚ ᱠᱮᱭᱟ, ᱚᱱᱟ ᱩᱯᱚᱞᱚᱠᱠᱷᱮ ᱫᱚ ᱢᱟᱱᱮ ᱯᱨᱳᱜᱨᱟᱢ ᱵᱟᱝ ᱠᱟᱛᱮᱫ ᱯᱚᱨᱚᱵᱽ ᱮᱱᱮᱡ ᱠᱚ ᱫᱚᱦᱚ ᱦᱩᱭᱩᱜᱼᱟ᱾ ᱚᱱᱟᱜ ᱜᱮ ᱵᱮᱥᱴᱚᱜᱼᱟ ᱟᱨ ᱢᱮᱱᱠᱷᱟᱱ ᱡᱮᱢᱚᱱ ᱱᱚᱜᱼᱚᱭ ᱧᱤᱫᱟᱹ ᱦᱩᱭᱩᱜ ᱠᱟᱱᱟ ᱧᱤᱫᱟᱹ ᱵᱟᱝ ᱠᱟᱛᱮᱜ, ᱥᱤᱝ ᱵᱮᱲᱟ ᱦᱩᱭ ᱞᱮᱱᱠᱷᱟᱱ ᱵᱷᱟᱜᱤᱮᱜᱼᱟ, ᱪᱮᱫᱟᱜ ᱵᱟᱝ ᱥᱮ ᱥᱤᱧ ᱵᱮᱲᱟ ᱫᱚ ᱢᱟᱨᱥᱟᱞ
ᱰᱤ ᱜᱷᱟᱹᱲᱤ ᱦᱚ ᱡᱮᱢᱚᱱ ᱵᱟᱝ ᱦᱩᱭᱩᱜ ᱢᱟ᱾
ᱵᱟᱝ ᱦᱩᱭᱩᱜ ᱢᱟ ᱠᱤᱪᱷᱩ ᱜᱷᱟᱹᱲᱤᱪ ᱞᱟᱹᱜᱤᱫ ᱦᱩᱭᱩᱜ ᱢᱟᱦᱮᱸ᱾
ᱯᱮ ᱜᱷᱚᱱᱴᱟ ᱛᱟᱯᱚᱨᱮ ᱟᱫᱚ ᱩᱱᱠᱩᱣᱟᱜ ᱫᱚ ᱟᱭᱩ ᱵᱟᱵᱟᱣᱟᱜ ᱟᱹᱰᱤ ᱢᱟᱨᱟᱝ ᱵᱷᱩᱢᱤᱠᱟ ᱫᱚ ᱢᱮᱱᱟᱜᱼᱟ, ᱩᱱᱠᱩ ᱫᱚ ᱟᱭᱳᱼᱵᱟᱵᱟ ᱦᱚᱸ ᱵᱟᱝᱠᱚ ᱥᱟᱯᱚᱴᱮᱫ ᱠᱚᱣᱟ, ᱚᱱᱟ ᱛᱮᱜᱮ ᱩᱱᱠᱩ ᱫᱚ ᱟᱫᱚ ᱵᱟᱹᱲᱤᱡ ᱰᱟᱦᱟᱨ ᱥᱮᱫ ᱜᱮᱠᱚ ᱪᱟᱞᱟᱜ ᱠᱟᱱᱟ ᱟᱭᱳ ᱵᱟᱵᱟ ᱦᱚᱸ ᱪᱮᱫ ᱦᱚᱸ ᱵᱟᱝᱠᱚ ᱢᱮᱛᱟ ᱟᱠᱚ ᱠᱟᱱᱟ᱾ ᱧᱤᱫᱟᱹ ᱠᱚ ᱟᱸᱜᱚᱭᱫᱟ ᱚᱱᱟ ᱫᱚ ᱟᱭᱳ ᱵᱟᱵᱟᱣᱟᱜ ᱜᱮ ᱵᱤᱥᱮᱥ ᱠᱚᱨᱮ ᱵᱮᱥᱤ ᱵᱷᱩᱞ ᱫᱚ᱾ ᱢᱤᱫᱴᱟᱱ ᱜᱤᱫᱽᱨᱟᱹ ᱧᱤᱫᱟᱹ ᱟᱸᱜᱟᱭ ᱫᱟ ᱚᱲᱟᱜ ᱨᱮ ᱵᱟᱹᱱᱩᱭᱟ ᱩᱱᱤ ᱟᱭᱳᱵᱟᱵᱟ ᱠᱤ ᱵᱟᱭ ᱵᱟᱲᱟᱭᱟ᱾ ᱩᱱᱤ ᱜᱤᱫᱽᱨᱟᱹ ᱪᱟᱞᱟᱜ ᱠᱟᱱᱟᱭ ᱪᱮᱜ ᱠᱟᱱ ᱰᱮᱥ ᱮ ᱦᱚᱨᱚᱜ ᱫᱟᱭ᱾ ᱪᱮᱜ ᱮ ᱪᱤᱠᱟᱹᱭ ᱫᱟ᱾ ᱟᱫᱚ ᱱᱟᱦᱟ ᱪᱟᱨ ᱦᱩᱭ ᱞᱮᱠᱷᱟᱱ ᱩᱱᱤ ᱪᱮᱛᱟᱱ ᱱᱟᱦᱟ ᱪᱟᱨ ᱦᱩᱭ ᱞᱮᱠᱷᱟᱱ ᱟᱫᱚ ᱫᱚᱢᱮ ᱵᱚᱱ ᱫᱚᱱ ᱵᱟᱲᱟᱭᱟ᱾
ᱦᱩ,
ᱚᱱᱟ ᱠᱚᱫᱚ ᱩᱱᱠᱩ ᱦᱚᱸᱛᱚ ᱵᱩᱡᱽ ᱫᱚᱨᱠᱟᱨ ᱛᱟᱯᱚ ᱦᱩᱰᱤ ᱦᱩᱰᱤ ᱢᱟᱹᱭ ᱵᱟᱹᱵᱟ ᱛᱟᱠᱚ᱾ ᱦᱟᱺᱰᱤ ᱯᱟᱹᱣᱨᱟᱹ ᱨᱮᱠᱚ ᱟᱹᱰᱤ ᱡᱳᱨ ᱠᱚ ᱡᱚᱵᱮ ᱠᱟᱱᱟ ᱰᱩᱵᱩᱡ ᱠᱚᱜ ᱠᱟᱱᱟ ᱠᱚ᱾
ᱦᱩᱸ,
ᱪᱟᱹᱯᱨᱤ ᱠᱚ ᱞᱮᱭᱚᱜ ᱠᱟᱱᱟ ᱩᱱᱠᱩ ᱜᱮ ᱟᱨ ᱮᱴᱟᱜ ᱠᱚᱫᱚ ᱠᱷᱩᱵ ᱠᱚᱢ᱾
ᱟᱨᱚ ᱚᱱᱮ ᱯᱨᱳᱜᱨᱟᱢ ᱴᱳᱜᱨᱟᱢ ᱠᱚᱨᱮᱜ᱾ ᱠᱤᱭᱟᱱᱟᱭ ᱡᱮᱢᱚᱱ ᱦᱟᱺᱰᱤ ᱯᱟᱹᱣᱨᱟᱹ ᱚᱱᱟ ᱠᱚ ᱵᱟᱝ?
ᱚᱱᱟ ᱠᱚ ᱦᱚᱦᱚ ᱠᱚᱢ ᱦᱩᱭᱩᱜᱼᱟ ᱟᱨ ᱥᱚᱨᱠᱟᱨ ᱨᱮ ᱫᱤᱠᱷᱤ ᱟᱸᱡᱚᱢᱚᱜ ᱠᱟᱱᱟ᱾ ᱛᱚ ᱥᱴᱮᱯᱮ ᱦᱟᱛᱟᱣ ᱠᱟᱫ ᱛᱟᱵᱚᱱᱟ ᱦᱟᱺᱰᱤ ᱯᱟᱹᱭᱨᱟᱹ ᱡᱤᱱᱤᱥ ᱴᱟᱜ ᱮ ᱠᱚᱢᱟ ᱟᱫᱚ ᱪᱮᱫ ᱮ ᱪᱤᱠᱟᱹᱭᱮᱫᱟ ᱮᱠᱷᱚᱱ?
ᱦᱩᱸ,
ᱦᱮᱞᱳ,
ᱦᱮᱸ ᱞᱟᱹᱭᱵᱤᱱ?
ᱦᱮᱸᱧ ᱛᱟᱦᱚᱞᱮ ᱥᱳᱥᱟᱞ ᱢᱤᱰᱤᱭᱟ ᱡᱤᱱᱤᱥᱴᱟ ᱛᱤᱱᱟᱹᱜ ᱵᱷᱟᱜᱮ ᱟᱨ ᱛᱤᱱᱟᱹᱜ ᱵᱟᱹᱲᱤᱡᱼᱟ? ᱞᱟᱹᱭ ᱵᱤᱱ ᱢᱟᱱᱮ ᱠᱤᱪᱷᱩ ᱫᱚ ᱟᱹᱰᱤ,
ᱟᱫᱚᱞᱤᱧ ᱞᱟᱹᱭ ᱮᱫᱟ ᱡᱮ ᱱᱚᱣᱟ ᱫᱚ, ᱟᱵᱚᱣᱟᱜ ᱥᱚᱥᱚ ᱥᱳᱥᱟᱞ ᱢᱤᱰᱤᱭᱟ ᱫᱚ ᱟᱵᱚᱣᱟᱜ ᱵᱷᱟᱜᱮ ᱞᱟᱹᱜᱤᱫ ᱜᱮ, ᱛᱮᱭᱟᱨᱟᱠᱟᱱᱟ ᱥᱮ ᱵᱷᱟᱜᱮ ᱞᱟᱹᱜᱤᱫ ᱠᱚ ᱵᱮᱱᱟᱣ ᱠᱟᱜ-ᱟ ᱢᱮᱱᱠᱷᱟᱱ ᱚᱱᱟ ᱫᱚ ᱱᱤᱡᱮ ᱱᱤᱡᱮ ᱟᱵᱚ, ᱛᱚ ᱟᱵᱚ ᱱᱤᱡᱮᱛᱮ ᱡᱩᱫᱤ ᱵᱚᱱ ᱵᱷᱟᱜᱮ ᱫᱤᱠ ᱫᱤᱭᱮ ᱵᱚᱱ ᱤᱫᱤᱭᱟ᱾ ᱛᱟᱦᱚᱞᱮ ᱚᱱᱟ ᱫᱚ ᱱᱤᱡᱮᱨᱟᱜ ᱜᱮ ᱠᱷᱟᱨᱟᱯ ᱱᱚᱜ-ᱚᱭ ᱡᱮ ᱯᱚᱜᱨᱟᱢ ᱮ ᱯᱚᱜᱨᱚ ᱟᱢ ᱱᱤᱡᱮ ᱱᱤᱡᱮ ᱛᱮᱜᱮ ᱱᱚᱜᱼᱚᱭ ᱪᱷᱟᱹᱯᱨᱤ ᱢᱮᱱᱟᱜ ᱠᱟᱱᱟ ᱥᱮ ᱰᱮᱨᱮᱥ ᱮᱢ ᱦᱚᱨᱚᱜ ᱮᱫᱟ ᱦᱮᱸ? ᱟᱨᱮᱢ ᱮᱱᱮᱡ ᱠᱟᱱᱟ ᱮᱱᱮᱡ ᱢᱟ ᱮᱱᱮᱡᱼᱟ ᱮᱱᱮᱡ ᱨᱮᱱᱟᱜ ᱢᱤᱫᱴᱟᱝ ᱞᱤᱢᱤᱴ ᱢᱮᱱᱟᱜᱼᱟ ᱠᱤᱱᱛᱩ ᱦᱚᱸᱜᱼᱚᱭ ᱡᱮ, ᱟᱹᱰᱤ ᱟᱹᱰᱤ ᱡᱟᱭᱜᱟ ᱨᱮ ᱧᱮᱞᱚᱜ ᱜᱮᱭᱟ ᱢᱮ ᱮᱱᱮᱡ ᱨᱮᱱᱟᱜ ᱠᱳᱱᱳ ᱤᱭᱟᱹ ᱵᱟᱝ ᱛᱟᱦᱮᱱᱟ᱾ ᱟᱨ ᱰᱨᱮᱥ ᱠᱚᱦᱚᱸ ᱢᱟᱱᱮ ᱠᱚ ᱤᱭᱟᱹ ᱵᱟᱝ ᱛᱟᱦᱮᱸ ᱚᱱᱟ ᱫᱚ ᱱᱤᱡᱮ ᱴᱷᱮᱱ ᱯᱷᱮᱴ ᱟᱨ ᱚᱱᱮᱢ ᱞᱮᱭ ᱠᱮᱜᱼᱟ ᱡᱮ, ᱟᱭᱳᱼᱵᱟᱵᱟ ᱚᱱᱟ ᱦᱚᱸ ᱵᱷᱩᱢᱤᱠᱟ ᱡᱮ ᱠᱩᱲᱤ ᱜᱤᱫᱽᱨᱟᱹ ᱪᱟᱜ ᱠᱟᱱᱟᱭ ᱪᱮᱫ ᱞᱮᱠᱟ ᱠᱟᱛᱮᱜ ᱪᱟᱜ ᱠᱟᱱᱟ᱾ ᱪᱤᱠᱟᱹᱭ ᱫᱟᱭ ᱵᱟᱝ ᱫᱟᱭ ᱚᱱᱟ ᱫᱚ, ᱟᱭᱳᱼᱵᱟᱵᱟᱣᱟᱜ ᱦᱚᱸᱛᱚ ᱫᱚᱨᱠᱟᱨᱟ ᱧᱮᱞ ᱠᱷᱚᱡᱽ ᱫᱚ ᱛᱚᱞᱟᱥ ᱫᱚ᱾ ᱚᱱᱟ ᱠᱚ ᱡᱩᱫᱤ ᱛᱟᱦᱮᱱᱟ ᱦᱮᱸ ᱛᱟᱦᱮᱱᱟ᱾ ᱟᱨ ᱱᱤᱡᱮ ᱴᱷᱮᱱ ᱡᱚᱫᱤ ᱢᱟᱱᱮ ᱴᱷᱤᱠ ᱛᱟᱦᱮᱱᱟ ᱩᱱᱠᱩ ᱡᱟᱦᱟᱸ ᱠᱚ ᱢᱟᱱᱮ ᱱᱤᱡᱮ ᱱᱤᱡᱮ ᱛᱮ ᱵᱩᱡ ᱫᱚᱨᱠᱟᱨᱟ᱾ ᱵᱟᱠᱷᱟᱱ, ᱯᱨᱳᱜᱨᱟᱢ ᱛᱚ ᱩᱱᱟᱹᱜ ᱵᱟᱹᱲᱤᱡ ᱡᱤᱱᱤᱥ ᱫᱚ ᱵᱟᱝ ᱠᱟᱱᱟ ᱢᱮᱱᱠᱷᱟᱱ ᱱᱤᱡᱮ ᱱᱤᱡᱮ ᱛᱮᱜᱮ ᱵᱚᱱ ᱵᱟᱹᱲᱤᱡ ᱮᱫᱟ ᱥᱮ?
ᱦᱩᱸ ᱦᱩᱸ᱾ ᱱᱤᱡᱮ ᱱᱤᱡᱮ ᱛᱮᱜᱮ ᱵᱚᱱ ᱵᱟᱹᱲᱤᱡ ᱫᱟ ᱟᱨ ᱥᱳᱥᱟᱞ ᱢᱤᱰᱤᱭᱟ ᱫᱚ ᱡᱮᱢᱚᱱ ᱢᱤᱫ ᱯᱚᱠᱷᱮ ᱵᱷᱟᱜᱮ ᱦᱚᱸ ᱢᱮᱱᱟᱜᱼᱟ ᱵᱟᱹᱲᱤᱡ ᱦᱚᱸ ᱢᱮᱱᱟᱜᱼᱟ᱾ ᱟᱫᱚ ᱠᱤᱪᱷᱩ ᱠᱚᱫᱚ, ᱪᱮᱱᱮᱞ ᱠᱚ ᱵᱷᱩᱲᱤ ᱠᱟᱫ ᱛᱮ ᱠᱚᱱᱴᱮᱱᱴ ᱠᱚ ᱵᱷᱟᱜᱤ ᱵᱷᱟᱜᱤ ᱠᱚᱱᱴᱮᱱᱴ ᱠᱚ ᱛᱮᱭᱟᱨ ᱮᱫᱟ ᱱᱮᱛᱟᱨ ᱢᱟ ᱰᱤᱡᱤᱴᱮᱞ ᱢᱟᱨᱠᱮᱴᱤᱝ ᱠᱟᱱᱟ᱾ ᱡᱚᱛᱚ ᱠᱤᱪᱷᱩ ᱢᱳᱵᱟᱭᱤᱞ ᱠᱚ, ᱥᱳᱥᱟᱞ ᱢᱤᱰᱤᱭᱟ ᱛᱟᱞᱟ ᱛᱮᱜᱮ ᱡᱚᱛᱚ ᱠᱤᱪᱷᱩ ᱜᱮ ᱦᱩᱭᱩᱜ ᱠᱟᱱᱟ᱾ ᱡᱟᱦᱟᱱᱟᱜ ᱜᱮᱵᱤᱱ ᱠᱚᱨᱟᱣ, ᱢᱳᱵᱟᱭᱤᱞ ᱫᱚ ᱫᱚᱨᱠᱟᱨ ᱠᱟᱱ ᱜᱮᱭᱟ᱾
ᱟᱨ ᱵᱟᱨ ᱦᱚ ᱡᱟᱦᱟᱱ ᱦᱮᱸ ᱟᱨ ᱥᱩᱵᱤᱫᱷᱟ ᱦᱚᱸ ᱾
ᱟᱨ ᱚᱥᱩᱵᱤᱫᱷᱟ ᱫᱚ ᱦᱳᱭᱳᱜ ᱠᱟᱱᱟ ᱚᱱᱟ ᱛᱮ ᱵᱟᱹᱲᱤᱡ ᱵᱚᱱ ᱵᱮᱵᱚᱦᱟᱨ ᱮᱫᱟ ᱾ ᱵᱟᱹᱲᱤᱡ ᱵᱚᱱ ᱵᱮᱵᱚᱦᱟᱨ ᱮᱫᱟ ᱠᱤᱪᱷᱩ ᱫᱚ ᱠᱤᱪᱷᱩ ᱫᱚ ᱨᱤᱞᱥ ᱧᱮᱞ ᱛᱮᱜᱮ ᱴᱟᱭᱤᱢ ᱠᱚ ᱯᱟᱴᱟᱣᱮᱫ ᱛᱟᱠᱚᱣᱟ ᱾ ᱠᱤᱪᱷᱩ ᱫᱚ ᱜᱮᱢ ᱠᱷᱮᱞ ᱛᱮᱜᱮ ᱴᱟᱭᱤᱢ ᱠᱚ ᱠᱟᱴᱟᱣᱮᱫ ᱛᱟᱠᱚᱣᱟ ᱾ ᱩᱱᱠᱩ ᱩᱱᱠᱩ ᱦᱚᱸᱠᱚ ᱢᱚᱱᱮᱫᱟ ᱡᱮ ᱤᱧ ᱱᱚᱣᱟ ᱪᱮᱛᱟᱱ ᱨᱤᱧ ᱠᱟᱹᱢᱤᱭᱟ ᱥᱳᱥᱟᱞ ᱢᱤᱰᱤᱭᱟ ᱪᱮ ᱛᱟᱱ ᱨᱮ ᱠᱤᱱᱛᱩ ᱩᱱᱠᱩ ᱠᱤᱪᱷᱩ ᱴᱟᱭᱤᱢ ᱞᱟᱹᱜᱤᱫ ᱚᱱᱟ ᱡᱚᱠᱷᱚᱱ ᱦᱚᱲᱮ ᱧᱮᱞ ᱜᱚᱫ ᱠᱮᱫᱮᱭᱟ ᱚᱱᱟ ᱠᱚᱨᱟᱣ ᱥᱟᱱᱟ ᱠᱮᱫᱮᱭᱟ ᱟᱫᱚ ᱵᱟᱹᱜᱤ ᱠᱮᱫᱟᱭ ᱾ ᱡᱟᱦᱟᱱ ᱡᱤᱱᱤᱥ ᱜᱮ ᱟᱫᱚ ᱠᱚᱨᱟᱣ ᱞᱮᱠᱷᱟᱱ ᱟᱫᱚ ᱚᱱᱟ ᱛᱟᱭᱱᱚᱢ ᱨᱮ ᱡᱩᱫᱤ ᱵᱤᱱ ᱛᱟᱦᱮᱱ ᱠᱷᱟᱱ ᱛᱟᱦᱚᱞᱮ ᱚᱴᱚᱢᱮᱴᱤᱠ ᱦᱩᱭᱩᱜ-ᱟ ᱾ ᱠᱤᱱᱛᱩ ᱚᱱᱟ ᱩᱱᱤ ᱡᱩᱫᱤ ᱚᱱᱟ ᱡᱤᱱᱤᱥ ᱴᱟᱜ ᱚᱱᱟ ᱪᱮᱛᱟᱱ ᱨᱮ ᱠᱳᱱᱳ ᱤᱭᱟᱹ ᱵᱟᱹᱱᱩᱜ ᱛᱟᱭᱟ ᱡᱟᱦᱟᱱ ᱡᱤᱱᱤᱥ ᱜᱮ ᱡᱮᱢᱚᱱ ᱡᱩᱫᱤ ᱫᱟᱨᱮ ᱵᱤᱱ ᱨᱚᱦᱚᱭᱟ ᱚᱱᱟ ᱫᱟᱨᱮ ᱨᱮ ᱡᱩᱫᱤ ᱫᱟᱜ ᱵᱤᱱ ᱫᱩᱞᱟᱜ-ᱟ ᱾ ᱚᱱᱟ ᱴᱷᱤᱠ ᱦᱟᱨᱟᱜ-ᱟ ᱾